ᱵᱚᱭᱦᱟ ᱱᱟᱯᱟᱭ ᱜᱮᱭᱟᱢ?
ᱱᱟᱯᱟᱭ ᱜᱮ ᱢᱤᱱᱟᱹᱧᱟ ᱵᱚᱭᱦᱟ᱾
ᱦᱩᱸ ᱛᱟᱦᱚᱞᱮ ᱵᱚᱭᱦᱟ ᱪᱮᱫ ᱠᱚᱵᱤᱱ ᱪᱤᱠᱟᱹ ᱵᱟᱲᱟᱭᱫᱟ?
ᱪᱤᱠᱟᱹ ᱦᱚᱸ ᱵᱟᱝ ᱱᱤᱛᱚᱜ ᱚᱱᱮ ᱠᱷᱮᱛ ᱠᱚ ᱪᱟᱞᱟᱣ ᱦᱩᱭ ᱞᱮᱱᱟ᱾ ᱠᱷᱮᱛ ᱠᱷᱚᱱ ᱨᱩᱣᱟᱹᱲ ᱠᱟᱛᱮᱫ ᱱᱤᱛᱚᱜ ᱫᱩᱲᱩᱵ ᱵᱟᱲᱟ ᱦᱩᱭ ᱟᱠᱟᱱᱟ᱾ ᱟᱵᱤᱱ ᱫᱚ ᱪᱮᱫ ᱵᱤᱱ ᱪᱤᱠᱟᱹᱭᱫᱟ?
ᱟᱹᱞᱤᱧ ᱦᱚᱸ ᱠᱷᱮᱛ ᱞᱤᱧ ᱪᱟᱞᱟᱣ ᱞᱮᱱᱟ᱾ ᱠᱷᱮᱛ ᱨᱮ ᱛᱚᱞᱟ ᱛᱩᱫ ᱵᱟᱲᱟ ᱠᱟᱛᱮᱫ ᱛᱚᱫ ᱱᱚ ᱚᱲᱟᱜ ᱥᱮᱫ ᱨᱮᱜᱮ ᱦᱮᱱᱟᱜ ᱞᱤᱧᱟ᱾
ᱚ᱾ ᱛᱟᱦᱚᱞᱮ ᱚᱲᱟᱜ ᱠᱚᱨᱮᱫ ᱫᱚ ᱱᱟᱯᱟᱭ ᱜᱮᱛᱚ?
ᱦᱩᱸ ᱱᱟᱯᱟᱭ ᱵᱟᱲᱟ ᱜᱮ᱾
ᱚ᱾ ᱛᱤᱱᱟᱹᱜ ᱜᱷᱟᱨᱚᱸᱧ ᱨᱮ ᱛᱤᱱᱟᱹᱜ ᱦᱚᱲ ᱢᱮᱱᱟᱜ ᱯᱮᱭᱟ?
ᱟᱞᱮ ᱦᱮᱱᱟᱜ ᱞᱮᱭᱟ ᱵᱮᱥᱤ ᱫᱚ ᱵᱟᱝ ᱤᱧ ᱫᱟᱫᱟ ᱟᱨ ᱤᱧ ᱦᱮᱱᱟᱜ ᱞᱤᱧᱟ᱾
ᱚ᱾ ᱟᱞᱮ ᱢᱮᱱᱟᱜ ᱞᱮᱭᱟ ᱯᱟᱸᱪ ᱪᱷᱚ ᱡᱚᱱ ᱛᱟᱦᱮᱸ ᱪᱷᱚ ᱡᱚᱱ ᱞᱮ ᱛᱟᱦᱮᱸ ᱠᱟᱱᱟ᱾ ᱦᱤᱛᱚᱜ ᱫᱚ ᱯᱟᱸᱪ ᱡᱚᱱ ᱢᱮᱱᱟᱜ ᱞᱮᱭᱟ᱾
ᱟᱪᱪᱷᱟ᱾ ᱪᱮᱫ ᱞᱮᱠᱟ ᱠᱟᱛᱮ ᱯᱟᱸᱪ ᱡᱚᱱ ᱱᱟᱯᱮ?
ᱤᱧ ᱡᱟᱦᱟᱸᱧ ᱟᱹᱜᱩ ᱞᱮᱫᱮᱭᱟ ᱤᱧ ᱨᱮᱱ ᱚᱲᱟᱜ ᱟᱨᱠᱤ ᱚᱲᱟᱜ ᱜᱚᱢᱠᱮ ᱩᱱᱤ ᱦᱤᱛᱚᱜ ᱵᱟᱹᱜᱤ ᱟᱠᱟᱫ ᱞᱤᱧᱟᱭ ᱟᱹᱰᱤ ᱫᱩᱠ ᱨᱮ ᱢᱮᱱᱟᱜ ᱞᱤᱧᱟ᱾
ᱟᱪᱪᱷᱟ, ᱪᱤᱠᱟᱹ ᱞᱮᱠᱟᱛᱮ ᱵᱟᱹᱜᱤ ᱵᱟᱹᱜᱤ ᱠᱮᱫ ᱵᱮᱤᱱᱟᱹ?
ᱵᱷᱟᱹᱜᱤ ᱠᱮᱫ ᱞᱤᱧᱟᱭ ᱟᱹᱜᱩ ᱞᱮᱫᱮᱭᱟᱞᱤᱧ ᱟᱹᱰᱤ ᱟᱥᱟ ᱢᱚᱱᱮ ᱠᱟᱛᱮᱱ᱾ ᱛᱟᱯᱚᱨᱮ ᱚᱱᱠᱟ ᱨᱚᱦ ᱨᱚᱦᱚᱭ ᱠᱚ ᱪᱟᱞᱟᱣ ᱵᱟᱲᱟ ᱦᱩᱭᱱᱟ᱾ ᱟᱫᱚ ᱩᱱᱤᱭᱟᱜ ᱢᱚᱱᱮ ᱨᱮᱱᱟᱜ ᱠᱟᱛᱷᱟ ᱦᱚᱸ ᱵᱟᱹᱧ ᱵᱩᱡ ᱫᱟᱲᱮ ᱟᱫ ᱛᱟᱭ ᱛᱟᱦᱮᱸᱜᱼᱟ ᱡᱮ ᱱᱚᱝᱠᱟ ᱵᱟᱹᱜᱤ ᱦᱚᱴᱚᱟᱹᱧᱟᱭ ᱟᱪᱠᱟ ᱜᱮ᱾
ᱦᱮᱸ᱾
ᱛᱟᱦᱚᱞᱮ ᱵᱟᱹᱜᱤ ᱦᱚᱴᱚᱭᱟᱫ ᱞᱤᱧᱟᱹᱭ ᱟᱹᱰᱤ ᱫᱩᱠ ᱨᱮ ᱢᱮᱱᱟᱜ ᱞᱤᱧᱟ ᱦᱤᱛᱚᱜ᱾
ᱟᱪᱪᱷᱟ ᱦᱤᱛᱟᱜ ᱫᱚ ᱢᱟᱱᱮ ᱵᱷᱟᱞᱮ ᱜᱮ ᱫᱩᱠ ᱨᱮ ᱦᱮᱱᱟᱜ ᱵᱤᱱᱟ ᱵᱟᱝ?
ᱦᱩ ᱫᱚᱢᱮ ᱫᱩᱠ ᱟᱹᱰᱤ ᱩᱱᱤ ᱱᱤᱭᱮ ᱵᱚᱦᱩ ᱵᱚᱦᱩ ᱠᱩᱠᱢᱩ ᱞᱤᱧ ᱧᱮᱞ ᱞᱮᱫᱟᱞᱤᱧ ᱟᱹᱰᱤ ᱠᱤᱪᱷᱩ᱾
ᱚ ᱟᱪᱪᱷᱟ ᱪᱮᱫ ᱪᱮᱫ ᱠᱚᱵᱤᱱ ᱧᱮᱞ ᱞᱮᱫᱟ ᱠᱟᱹᱡ ᱵᱤᱱ ᱞᱟᱹᱭ ᱫᱟᱲᱮᱜᱼᱟ?
ᱞᱟᱹᱭ ᱫᱚᱞᱤᱧ ᱞᱟᱹᱭ ᱫᱟᱲᱮᱭᱟᱜᱼᱟ ᱵᱟᱝ ᱫᱚ ᱵᱟᱝ᱾
ᱟᱹᱰᱤ ᱠᱤᱪᱷᱩ ᱛᱟᱣ ᱨᱮᱦᱚᱸ ᱟᱹᱰᱤ ᱵᱚᱲᱚ ᱵᱚᱲᱚ ᱠᱩᱠᱢᱩ ᱞᱤᱧ ᱧᱮᱞ ᱞᱮᱫᱟ ᱩᱱᱤ ᱱᱤᱭᱟᱹ ᱩᱱᱤ ᱤᱫᱤ ᱠᱟᱛᱮᱫ ᱡᱮ ᱠᱚᱱᱳ ᱫᱤᱱ ᱨᱮᱦᱚᱸ ᱫᱩᱠ ᱠ ᱨᱮ ᱵᱟᱞᱤᱧ ᱫᱚᱦᱚᱭᱟᱞᱤᱧ, ᱥᱟᱶ ᱥᱟᱶ ᱜᱮᱞᱤᱧ ᱛᱟᱦᱮᱱᱟᱞᱤᱧ᱾
ᱟᱪᱪᱷᱟ ᱩᱱᱤ ᱜᱮ ᱟᱫᱚ ᱱᱚ ᱦᱟᱹᱛᱤ ᱜᱮ ᱟᱫᱚ ᱱᱚᱝᱠᱟ ᱦᱚᱴᱚ ᱠᱟᱜ ᱵᱮᱱᱟᱭ ᱵᱟᱝ?
ᱦᱩᱸ ᱱᱚᱝᱠᱟ ᱦᱚᱴᱚ ᱠᱟᱜ ᱞᱤᱧᱟᱹ ᱟᱹᱰᱤ ᱫᱩᱠ ᱵᱩᱡᱷᱟᱹᱜ ᱠᱟᱱᱟ᱾
ᱦᱩᱸᱻ ᱵᱩᱡᱷᱟᱹᱜ ᱜᱮᱭᱟ ᱜᱚᱢᱠᱮ᱾ ᱚᱱᱠᱟ ᱫᱚ ᱱᱮᱛᱟᱨ ᱫᱚ ᱧᱮᱞᱮᱫ ᱜᱮᱭᱟᱵᱤᱱ ᱛᱚ ᱪᱮᱫ ᱞᱮᱠᱟ ᱪᱟᱞᱟᱜ ᱠᱟᱱᱟ ᱫᱩᱱᱤᱭᱟᱹ ᱨᱮ᱾
ᱢᱚᱱᱮ ᱜᱮ ᱵᱮᱥ ᱠᱷᱚᱪ ᱵᱟᱞᱤᱧ ᱛᱩᱱᱩᱢ ᱛᱤᱭᱟᱹᱜ ᱫᱟᱲᱮᱭᱟᱜ ᱛᱟᱭᱟ᱾
ᱵᱩᱡ ᱫᱟᱹᱵᱤᱱ ᱛᱚ ᱱᱮᱛᱟᱨ ᱫᱚ ᱜᱚᱢᱠᱮ ᱪᱮᱫᱠᱟ ᱪᱟᱞᱟᱜ ᱠᱟᱱᱟ᱾ ᱦᱮᱸ ᱜᱚᱴᱟ ᱥᱮᱫ ᱱᱚᱝᱠᱟ ᱜᱮ ᱟᱸᱡᱚᱢ ᱵᱟᱲᱟᱜ ᱠᱟᱱᱟ᱾ ᱦᱩᱸᱻ ᱟᱪᱪᱷᱟ
ᱛᱟᱦᱚᱞᱮ ᱟᱵᱤᱱ ᱫᱚ ᱱᱟᱯᱟᱭ ᱵᱟᱲᱟ ᱜᱮᱛᱚ ᱢᱮᱱᱟᱜ ᱵᱤᱱᱟ ᱱᱤᱛᱚᱜ ᱫᱚ?
ᱱᱤᱛᱚᱜ ᱫᱷᱟᱹᱨᱤᱵ ᱫᱚ ᱱᱟᱯᱟᱭ ᱵᱚᱞᱛᱮ ᱱᱟᱯᱟᱭ ᱜᱮ ᱠᱟᱹᱡ ᱞᱤᱧ ᱨᱩᱣᱟᱹ ᱵᱟᱲᱟ ᱮᱱᱟ ᱛᱮᱦᱤᱧ ᱦᱚᱸ ᱠᱟᱹᱡ ᱨᱩᱣᱟᱹ ᱫᱚ ᱨᱩᱣᱟᱹ ᱨᱩᱣᱟᱹ ᱫᱚᱞᱤᱧ ᱵᱩᱡᱷᱟᱹᱣᱮᱫ ᱜᱮᱭᱟ᱾ ᱤᱧ ᱫᱚ ᱛᱟᱨᱤᱡ ᱵᱮᱴᱟᱝ ᱵᱟᱜᱮ ᱧᱚᱜ ᱞᱤᱧ ᱵᱩᱡᱫᱟ ᱠᱟᱹᱴᱤᱡ ᱞᱤᱧ
ᱦᱩᱸ
ᱜᱚᱞᱯᱷᱚ ᱞᱮ ᱜᱮ ᱟᱹᱵᱤᱱ ᱥᱟᱞᱟᱜ᱾ ᱛᱟᱦᱚᱞᱮ ᱜᱚᱢᱠᱮ ᱦᱚᱞᱟ ᱫᱚᱵᱤᱱ ᱪᱟᱞᱟᱣ ᱞᱮᱱᱟ ᱥᱮ ᱵᱟᱝ ᱨᱚᱛ ᱧᱮᱞ?
ᱦᱮᱸ ᱪᱟᱞᱟᱣ ᱞᱮᱱᱟ ᱞᱤᱧ ᱨᱚᱛ ᱧᱮ ᱱᱟᱯᱟᱭ ᱜᱤ ᱦᱩᱭᱱᱟ᱾ ᱟᱵᱤᱱ ᱵᱤᱱ ᱪᱟᱞᱟᱣ ᱞᱮᱱᱟ ᱥᱮ ᱵᱟᱝ?
ᱮ ᱜᱚᱢᱠᱮ ᱟᱯᱮ ᱥᱮᱫ ᱠᱷᱚᱱᱟᱜ ᱫᱚ ᱵᱟᱡᱟᱨ ᱫᱚ ᱛᱤᱱᱟᱹᱜ ᱥᱟᱺᱜᱤᱧᱼᱟ?
ᱵᱮᱥᱤ ᱵᱟᱭ ᱥᱟᱺᱜᱤᱧᱼᱟ ᱟᱞᱤᱧ ᱫᱚ ᱯᱷᱩᱞᱠᱩᱥᱢᱟᱹ ᱵᱟᱡᱟᱨ ᱨᱮᱞᱤᱧ ᱪᱟᱞᱟᱣ ᱞᱮᱱᱟ᱾
ᱟᱪᱪᱷᱟ ᱛᱟᱦᱞᱮ ᱚ ᱟᱪᱪᱷᱟ᱾
ᱫᱚᱢᱮ ᱦᱚᱲ ᱞᱮᱱᱟ ᱠᱚ᱾
ᱟᱪᱪᱷᱟ ᱛᱟᱦᱟᱞᱮ ᱜᱚᱢᱠᱮ ᱚᱸᱰᱮ ᱫᱚ ᱯᱨᱳᱜᱨᱟᱢ ᱢᱳᱜᱨᱟᱢ ᱠᱚ ᱫᱚ ᱵᱟᱝ ᱦᱩᱭ ᱠᱟᱱᱟ?
ᱵᱟᱝ ᱵᱟᱭ ᱦᱩᱭ ᱚᱠᱟᱱᱟ ᱯᱨᱳᱜᱨᱟᱢ ᱠᱚ ᱫᱚ᱾
ᱟᱸᱪ
ᱛᱟᱦᱚᱞᱮ ᱜᱚᱢᱠᱮ ᱟᱵᱤᱱ ᱵᱤᱱ ᱪᱟᱞᱟᱣᱞᱮᱱᱟ ᱠᱤ ᱨᱚᱛ ᱧᱮᱞ?
ᱞᱤᱧ ᱟᱹᱞᱤᱧᱼᱼ ᱤᱧ ᱫᱚ ᱵᱟᱞᱤᱧ ᱠᱟᱱᱟ ᱛᱟᱦᱚᱞᱮ ᱟᱨ ᱪᱮᱫ ᱠᱚ ᱞᱟᱹᱭ ᱛᱚ ᱧᱤᱫᱟᱹ ᱧᱚᱸᱜᱮ ᱠᱷᱮᱛ ᱨᱮᱱᱟᱜ ᱞᱤᱧ ᱦᱮᱡ ᱮᱱᱟ ᱦᱚᱞᱟᱦᱚ ᱛᱟᱦᱚᱞᱮ ᱪᱟᱞᱟᱣ ᱜᱮᱞᱤᱧ ᱢᱚᱱᱮᱭᱮᱫ ᱛᱟᱦᱮᱸᱜ-ᱟ ᱟᱫᱚ ᱟᱹᱣᱩᱵ ᱧᱚᱜ ᱮᱱᱟ ᱛᱟᱦᱚᱞᱮ ᱵᱟᱹᱞᱤᱧ ᱪᱟᱞᱟᱣ ᱫᱟᱲᱮ ᱠᱟᱣᱫᱮᱭᱟ᱾
ᱦᱮᱸ
ᱜᱚᱢᱠᱮ ᱛᱟᱦᱚᱞᱮ ᱟᱯᱮ ᱥᱮᱫ ᱫᱚ ᱫᱟᱜ ᱵᱟᱲᱟᱭ ᱫᱟᱭ ᱥᱮ ᱵᱟᱝ?
ᱦᱮᱸ ᱫᱟᱜ ᱵᱟᱲᱟᱭ ᱫᱟᱭ᱾ᱟᱵᱤᱱ ᱥᱮᱫ ᱫᱟᱜ ᱮᱫᱟᱭ ᱥᱮ ᱵᱟᱝ ᱟᱯᱮ ᱥᱮᱫ?
ᱦᱮᱸ ᱜᱚᱢᱠᱮ ᱫᱟᱜ ᱫᱚᱭ ᱫᱟᱜ ᱵᱟᱲᱟᱭᱮᱫᱟ ᱛᱮᱦᱤᱧ ᱥᱮᱛᱟᱜ ᱨᱮ ᱠᱟᱹᱡ ᱮ ᱡᱚᱨᱚ ᱟᱫᱟ᱾ ᱟᱫᱚ ᱦᱟᱯᱮ ᱟᱣᱨᱤ ᱡᱚᱨᱚ ᱵᱟᱲᱟᱭᱟᱭ, ᱟᱫᱚ ᱫᱟᱜ ᱨᱮᱱᱟᱜ ᱦᱚᱸ ᱱᱤᱛᱳᱜ ᱥᱚᱝᱠᱚᱴ ᱪᱟᱞᱟᱜ ᱠᱟᱱᱟ ᱠᱷᱮᱛ ᱠᱚ ᱟᱸᱡᱮᱫᱚᱜ ᱠᱟᱱᱟ᱾
ᱛᱟᱦᱚᱞᱮ ᱱᱤᱛᱚᱜ ᱟᱵᱤᱱ ᱥᱮᱱᱟᱜ ᱟᱵᱚᱦᱟᱣᱟ ᱪᱮᱫᱠᱟ ᱢᱮᱱᱟᱜᱼᱟ ᱦᱚᱭ ᱞᱚᱝ?
ᱟᱹᱞᱤᱧ ᱥᱮᱫ ᱦᱮᱸ ᱱᱤᱛᱚᱜ ᱫᱚ ᱨᱤᱢᱤᱞ ᱨᱤᱢᱤᱞ ᱠᱟᱜ ᱜᱮᱭᱟᱭ᱾ ᱢᱚᱱᱮ ᱦᱩᱭᱩᱜ ᱠᱟᱱᱟ ᱦᱤᱛᱚᱜ ᱜᱮ ᱫᱟᱜ ᱦᱤᱡᱩᱜᱼᱟ, ᱠᱤᱱᱛᱩ ᱦᱚᱸᱜ-ᱚᱝᱠᱟ ᱯᱟᱨᱚᱢ ᱤᱫᱤᱭ ᱫᱟᱭ ᱨᱤᱢᱤᱞ ᱠᱚᱦᱚᱸ ᱾ ᱫᱟᱜ ᱦᱟᱸᱜ ᱵᱟᱝᱟᱭ ᱡᱟᱲᱤᱭᱫᱟ ᱾
ᱦᱩᱸ
ᱛᱟᱦᱚᱞᱮ ᱜᱚᱢᱠᱮ ᱟᱵᱤᱱ ᱥᱮᱫ ᱚᱱᱛᱮ ᱫᱚ ᱨᱚᱦᱚᱭ ᱫᱚ ᱪᱟᱵᱟ?
ᱨᱚᱦᱚᱭ ᱦᱳᱭᱳᱜ ᱠᱟᱱᱟ᱾ ᱠᱟᱢᱤᱱ ᱠᱚᱞᱮ ᱞᱟᱜᱟᱣ ᱠᱟᱜ ᱠᱚᱣᱟ᱾ ᱮᱜ ᱟᱵᱤᱱ ᱵᱤᱱ ᱨᱚᱦᱚᱭ ᱫᱟ ᱥᱮ ᱵᱟᱝ ᱛᱟᱦᱞᱮ ᱜᱚᱝᱠᱮ?
ᱦᱩᱸ ᱜᱚᱝᱠᱮ ᱯᱨᱟᱭ ᱵᱟᱹᱭᱦᱟᱹᱲ ᱫᱚ ᱪᱟᱵᱟ ᱟᱠᱟᱱᱟ᱾ ᱱᱤᱛᱚᱜ ᱫᱚ ᱜᱷᱩᱴᱠᱟ ᱫᱚ ᱫᱟᱜ ᱨᱮᱱᱟᱜ ᱟᱥᱟ ᱵᱷᱚᱨᱥᱟ ᱛᱮ ᱪᱷᱟᱲᱟ ᱛᱚ᱾ ᱵᱟᱝ ᱜᱟᱱᱚᱜ ᱠᱟᱱᱟ, ᱮ ᱜᱩᱨᱩ ᱫᱚ ᱦᱟᱯᱮ ᱜᱚᱝᱠᱮ ᱟᱥᱮᱫ ᱦᱚᱸ ᱱᱚᱛ ᱨᱮ ᱠᱮᱱᱮᱞ ᱦᱮᱱᱟᱜᱼᱟ, ᱠᱮᱱᱮᱞ ᱠᱚᱦᱚᱸ ᱫᱟᱜ ᱵᱟᱠᱚ ᱟᱲᱟᱜ ᱞᱮᱠᱷᱟᱱ ᱫᱚ ᱜᱷᱩᱴᱩ ᱦᱚᱸ ᱟᱠᱷᱟᱡ᱾ ᱵᱟᱝ ᱦᱩᱭ ᱦᱟᱛᱟᱲᱚᱜ ᱠᱟᱱᱟ,
ᱦᱩᱸ ᱛᱟᱦᱚᱞᱮ ᱜᱚᱝᱠᱮ ᱪᱮᱫ ᱪᱮᱫ ᱦᱩᱲᱩ ᱠᱚᱵᱤᱱ ᱨᱚᱦᱚᱭ ᱠᱮᱫᱟ,
ᱧᱤᱛᱚᱜ ᱫᱚᱞᱤᱧ ᱨᱚᱦᱚᱭ ᱟᱠᱟᱟ ᱥᱚᱨᱱᱚ, ᱵᱤ ᱵᱤ ᱮᱜᱟᱨᱚ ᱞᱤᱧ ᱨᱚᱦᱚᱭ ᱟᱠᱟᱫᱟ ᱵᱩᱞᱮᱴ ᱞᱤᱧ ᱨᱚᱦᱚᱭ ᱠᱟᱫᱟ, ᱚᱱᱟ ᱠᱚᱞᱤᱧ ᱨᱚᱦᱚᱭ ᱠᱟᱟᱚ ᱜᱚᱝᱠᱮ ᱟᱹᱵᱤᱱ ᱫᱚ ᱮᱠᱷᱚᱱ ᱦᱚᱸ ᱟᱣᱨᱤᱵᱤᱱ ᱪᱩᱠᱟᱹᱣᱟ ᱵᱟᱝ
ᱟᱣᱨᱤᱞᱤᱧ ᱪᱷᱩᱠᱟᱹᱣᱟ᱾
ᱜᱚᱢᱠᱮ ᱛᱤᱱ ᱫᱤᱱ ᱜᱟᱱ ᱦᱩᱭᱩᱜᱼᱟ
ᱦᱩᱭᱩᱜᱼᱟ ᱟᱨ ᱯᱟᱸᱪ ᱪᱷᱚ ᱫᱤᱱ ᱜᱟᱱ ᱦᱩᱭᱩᱜ ᱛᱟᱞᱮᱭᱟ᱾
ᱟᱪᱪᱷᱟ
ᱛᱟᱦᱚᱞᱮ ᱵᱷᱤᱛᱟᱹ ᱠᱚᱫᱚ ᱵᱤᱱ ᱞᱟᱫ ᱪᱟᱵᱟ ᱠᱟᱫᱟ᱾
ᱦᱮᱸ ᱜᱚᱝᱠᱮ ᱚᱱᱟ ᱵᱤᱴᱟᱹ ᱠᱚᱫᱚᱞᱤᱧ ᱞᱟᱫ ᱪᱟᱵᱟ ᱠᱟᱫᱟ ᱟᱫᱚ ᱜᱷᱩᱴᱩ ᱨᱮᱱᱟᱜ ᱫᱚ ᱟᱯᱮ ᱵᱟᱭ ᱫᱟᱜ ᱟᱠᱟᱫ ᱛᱮ ᱵᱟᱝᱞᱤᱧ ᱢᱟᱜ ᱫᱟᱲᱮ ᱟᱠᱟᱫᱮᱭᱟ᱾
ᱚ
ᱟᱪᱪᱷᱟ ᱜᱚᱢᱠᱮ ᱟᱯᱮᱥᱮᱫ ᱫᱚ ᱛᱟᱞᱮ ᱠᱚᱫᱚ ᱵᱤᱞᱤ ᱠᱟᱱᱟ ᱥᱮ ᱵᱟᱝ᱾
ᱦᱮᱸ ᱵᱤᱞᱤᱜ ᱠᱟᱱᱟ ᱛᱟᱞᱮ ᱠᱚ
ᱟᱪᱪᱷᱟ ᱜᱚᱝᱠᱮ ᱱᱚᱰᱮ ᱯᱳᱞ ᱥᱮᱫ ᱨᱮ ᱢᱤᱫᱴᱮᱱ ᱛᱟᱞ ᱧᱩᱨᱩᱦᱴᱩᱧ ᱛᱟᱦᱚᱞᱮ ᱚᱱᱛᱮ ᱚᱠᱟ ᱥᱮᱫ ᱨᱮ ᱵᱤᱞᱤᱜ ᱮ ᱵᱤᱱ ᱧᱮᱞ ᱫᱟᱲᱮ ᱠᱟᱫᱟ ᱠᱤᱱ᱾
ᱦᱮᱸ ᱧᱮᱞ ᱫᱟᱲᱮ ᱠᱟᱣᱫᱟᱞᱤᱧ ᱚᱱᱛᱮ ᱫᱷᱤᱨᱤ ᱵᱷᱟᱹᱛ ᱠᱷᱮᱛ ᱥᱟᱭᱤᱰ ᱨᱮᱜᱮ ᱵᱤᱞᱤᱜ ᱠᱟᱱᱟ᱾
ᱟᱪᱪᱷᱟ ᱜᱚᱢᱠᱮ ᱚᱱᱟᱛᱤᱧ ᱞᱟᱹᱭᱫᱟ ᱜᱚᱝᱠᱮ ᱯᱤᱴᱷᱟᱹ ᱠᱚᱦᱚᱸ ᱡᱚᱢ ᱥᱟᱱᱟ ᱠᱟᱱᱟ
ᱦᱮᱸ
ᱜᱚᱢᱠᱮ ᱛᱮᱦᱧ ᱫᱚ ᱛᱟᱦᱮ ᱚᱱᱛᱮ
ᱦᱮᱸ
ᱛᱟᱞᱦᱮ ᱜᱚᱝᱠᱮ ᱟᱵᱤᱱ ᱫᱚ ᱪᱮᱫ ᱪᱮᱫ ᱵᱮᱱᱟᱣ ᱠᱚᱵᱤᱱ ᱵᱟᱲᱟᱭᱟ᱾
ᱪᱮᱫ ᱟᱹᱞᱤᱧ ᱮ ᱪᱮᱫᱠᱟ ᱦᱤᱥᱟᱹᱵ ᱛᱮ ᱪᱮᱫ ᱪᱮᱫ ᱠᱚ᱾
ᱪᱮᱫ ᱠᱚᱵᱤᱱ ᱵᱮᱱᱟᱣ ᱵᱟᱲᱟᱭᱟᱵᱤᱱ ᱦᱳᱭ ᱯᱤᱴᱷᱟᱹ ᱰᱩᱵᱩᱜ ᱡᱟᱦᱟᱱᱟᱜ ᱜᱮ ᱞᱟᱹᱭ ᱵᱤᱱ᱾ ᱡᱟᱦᱟᱸ ᱦᱳᱭ ᱪᱮᱫ ᱠᱚᱵᱤᱱ ᱵᱮᱱᱟᱣ ᱵᱟᱲᱟᱭ ᱜᱮᱭᱟ᱾
ᱱᱤᱛ ᱫᱚ ᱵᱮᱱᱟᱣ ᱵᱚᱞᱛᱮ ᱫᱚ ᱚᱱᱟ ᱞᱮᱠᱟᱱᱟᱜ ᱫᱚ ᱵᱟᱹᱱᱩᱜᱼᱟ ᱱᱤᱛᱚᱜ ᱫᱚ ᱯᱤᱴᱷᱟᱹ ᱠᱚ ᱠᱷᱟᱡ ᱵᱟᱝ ᱡᱚᱢ ᱮᱱᱟ ᱠᱚᱜᱮ ᱛᱟᱞᱮ ᱠᱚ ᱵᱟᱝ ᱧᱟᱢᱚᱜ ᱠᱟᱱᱟ᱾
ᱦᱩᱸ
ᱟ ᱜᱚᱢᱠᱮ ᱰᱩᱵᱩᱜ ᱦᱚᱸ ᱵᱷᱟᱞᱤ ᱜᱮ ᱥᱤᱵᱤᱞ ᱜᱮᱭᱟ ᱵᱟᱝ
ᱦᱮᱸ ᱰᱩᱸᱵᱩᱜ ᱦᱚᱸ ᱵᱟᱜᱞᱤ ᱜᱮ ᱥᱤᱵᱤᱞ ᱜᱮᱭᱟ
ᱟᱪᱪᱷᱟ ᱜᱚᱝᱠᱮ ᱯᱚᱠᱳᱲᱤ ᱫᱚᱠᱚ ᱪᱮᱠᱟ ᱠᱟᱛᱮᱫ ᱠᱚ ᱯᱚᱠᱳᱲᱤᱭᱟ ᱪᱮᱫ ᱨᱮᱱᱟᱜ ᱠᱚ ᱯᱚᱠᱳᱲᱤᱭᱟ ᱯᱮᱥᱚᱱᱴ ᱛᱚ ᱜᱚᱝᱠᱮ ᱵᱮᱥᱚᱱ ᱨᱮᱱᱟᱜ ᱥᱮ ᱟᱴᱟ ᱛᱮᱦᱚᱸ ᱜᱟᱱᱚᱜ ᱜᱮᱭᱟ
ᱟᱴᱟ ᱛᱮᱦᱚᱸ ᱜᱟᱱᱚᱜ ᱜᱮᱭᱟ ᱢᱚᱭᱫᱟ ᱛᱮᱦᱚᱸ
ᱦᱳᱭ ᱜᱚᱝᱠᱮ ᱦᱟᱱᱮ ᱛᱟᱦᱚᱞᱮ ᱢᱤᱫ ᱫᱷᱟᱣ ᱤᱭᱟᱹ ᱠᱟᱛᱮᱮᱫ ᱵᱟᱯᱮ ᱤᱭᱟᱹ ᱪᱷᱟᱸᱠᱟᱣ ᱞᱮᱫᱟᱯᱮ ᱚᱱᱮ ᱯᱚᱠᱳᱲᱤ ᱪᱮᱠᱟᱛᱮ ᱠᱟᱛᱮᱫ ᱯᱮ ᱯᱚᱠᱳᱲᱤ ᱞᱮᱫᱟ ᱜᱚᱝᱠᱮ?
ᱚᱱᱟ ᱫᱚ ᱤᱭᱟᱹ ᱠᱮᱫᱟᱞᱮ ᱟᱜᱮ ᱛᱟᱞᱮ ᱞᱮ ᱟᱹᱜᱩ ᱠᱮᱫᱟᱞᱮ᱾
ᱟᱪᱪᱷᱟ᱾
ᱛᱟᱞᱮ ᱞᱮ ᱪᱷᱩᱞᱟᱹᱣ ᱠᱮᱫᱟᱞᱮ, ᱜᱷᱟᱥᱟᱣ ᱠᱮᱫᱟᱞᱮ᱾
ᱦᱮᱞᱳ ᱦᱮᱞᱳ ᱜᱚᱢᱠᱮ ᱚᱱᱟ ᱠᱚᱫᱚᱧ ᱵᱩᱡᱫᱟ ᱜᱚᱢᱠᱮ ᱟᱨᱠᱤ ᱪᱮᱫ ᱥᱟᱶᱛᱮᱯᱮ ᱤᱭᱟᱹ ᱠᱮᱫᱟ? ᱢᱚᱭᱫᱟ ᱥᱮ ᱜᱚᱝᱠᱮ ᱤᱭᱟᱹ?
ᱢᱚᱭᱫᱟ ᱥᱟᱶ ᱢᱚᱭᱫᱟ ᱥᱟᱶ᱾
ᱢᱚᱭᱫᱟ ᱥᱟᱝ ᱜᱟᱱᱚᱜ ᱜᱮᱭᱟ ᱜᱚᱝᱠᱮ?
ᱦᱮᱸ ᱜᱟᱱᱚᱜ ᱜᱮᱭᱟ᱾
ᱟᱪᱪᱷᱟ ᱜᱚᱝᱠᱮ ᱟᱴᱟ ᱥᱟᱸᱶ ᱫᱚ ᱵᱟᱝ ᱡᱩᱛᱚᱜ-ᱟ ᱵᱟᱝ?
ᱟᱴᱟᱟᱥ ᱥᱟᱸᱶ ᱡᱩᱛᱚ-ᱟ ᱚᱱᱟ ᱦᱚᱸ ᱫᱚᱢᱮ ᱥᱤᱵᱤᱞᱟ ᱵᱟᱝ ᱫᱚ ᱵᱟᱝ᱾
ᱥᱮ ᱜᱚᱝᱠᱮ ᱪᱤᱱᱤ ᱠᱚ ᱢᱮᱥᱟ ᱞᱮᱠᱷᱟᱱ ᱜᱟᱱᱚᱜ-ᱟ, ᱦᱮᱲᱮᱢᱚᱜ-ᱟ ᱥᱮ ᱤᱱᱠᱟᱹ ᱛᱮᱦᱚᱸ ᱦᱮᱲᱢᱚᱜ ᱜᱮᱭᱟ ᱜᱚᱝᱠᱮ?
ᱩᱸᱜ ᱵᱟᱝ ᱜᱚᱢᱠᱮ ᱤᱱᱠᱟᱹ ᱛᱮᱦᱮ ᱦᱮᱲᱮᱧᱚᱸᱜ ᱜᱮᱭᱟ᱾
ᱥᱮ ᱜᱚᱝᱠᱮ ᱦᱟᱱᱮ ᱨᱮᱱᱟᱜ ᱛᱟᱞᱮ ᱥᱮᱭ ᱥᱮᱵᱮᱞᱟ ᱢᱤᱫ ᱫᱤᱱᱚᱜ ᱞᱟᱝ ᱪᱟᱞᱟᱜ-ᱟ, ᱵᱩᱡᱽ ᱫᱟᱢ ᱜᱚᱝᱠᱮ?
ᱦᱚᱸ ᱪᱟᱞᱟᱜ ᱦᱩᱭᱩᱜᱼᱟ᱾
ᱚᱱᱮ ᱛᱟᱞᱮ ᱵᱟᱜᱟᱱ ᱴᱷᱮᱱᱟᱜ, ᱚᱱᱟ ᱫᱚ ᱵᱚᱲᱚ ᱵᱚᱲᱚ ᱧᱚᱸᱜ ᱜᱮᱭᱟ ᱥᱮ᱾
ᱦᱮᱸ᱾ ᱛᱟᱦᱞᱮ ᱟᱹᱵᱤᱱ ᱫᱩᱵᱤᱱ ᱵᱮᱱᱟᱣ ᱵᱟᱲᱟᱭ ᱫᱟᱭ ᱥᱮ ᱵᱟᱝ?
ᱦᱮᱸ ᱜᱚᱝᱠᱮ ᱵᱮᱱᱟᱣ ᱫᱚᱞᱤᱧ ᱵᱮᱱᱟᱣ ᱵᱟᱲᱟᱭ ᱜᱮᱭᱟ᱾ ᱦᱮᱸ ᱜᱚᱝᱠᱮ ᱦᱤᱡᱩᱜ ᱵᱤᱱ ᱟᱫᱚ ᱱᱤᱭᱟᱹ ᱵᱟᱨ ᱫᱚ ᱡᱚᱢ ᱥᱟᱱᱟ ᱠᱟᱱᱟ ᱛᱚ᱾ ᱯᱳᱠᱳᱲᱤ ᱠᱚᱫᱚ ᱵᱟᱞᱤᱧ ᱵᱮᱱᱟᱣ ᱵᱟᱲᱟᱮ ᱠᱟᱫᱟ᱾
ᱡᱟᱦᱟᱱᱟᱜ ᱜᱮ ᱯᱤᱴᱷᱟᱹ ᱠᱚ ᱵᱮᱱᱟᱣ ᱵᱤᱱ ᱥᱮ, ᱯᱤᱴᱷᱟᱹ ᱰᱸᱩᱢᱵᱩᱜ ᱞᱩᱪᱤ ᱠᱚ᱾
ᱯᱩᱨᱟᱹ ᱜᱚᱝᱠᱮ ᱚᱲᱟᱜ ᱛᱚ ᱥᱳᱨ ᱥᱳᱟ ᱜᱮᱛᱟ ᱵᱚᱱᱟ, ᱦᱤᱡᱩᱜ ᱵᱤᱱ᱾ ᱦᱩᱸ᱾
ᱛᱟᱦᱞᱮ ᱦᱤᱛᱚᱜ, ᱦᱤᱛᱚᱜ ᱫᱚ ᱟᱭᱩ-ᱵᱟᱵᱟ ᱵᱟᱹᱱᱩᱜ ᱠᱚᱛᱮ ᱟᱹᱰᱤ ᱫᱩᱠ ᱨᱮ ᱢᱮᱱᱟᱜ ᱵᱤᱱᱟ ᱵᱟᱝ?
ᱦᱩᱸ ᱜᱚᱝᱠᱮ ᱫᱩᱠ ᱨᱮ ᱛᱟᱦᱮᱸ ᱠᱟᱛᱮᱜ ᱪᱮᱫ ᱮᱢ ᱪᱤᱠᱟᱹᱭ ᱚᱱᱟ ᱠᱚ ᱦᱤᱲᱤᱧ ᱠᱟᱛᱮᱜ ᱜᱮ ᱜᱚᱝᱠᱮ ᱞᱟᱦᱟᱥᱮᱫ ᱪᱟᱞᱟᱣ ᱦᱩᱭᱩᱜ ᱠᱟᱱᱟ᱾
ᱦᱩᱸ᱾ ᱟᱭᱳ-ᱵᱟᱵᱟ ᱡᱩᱫᱤ ᱛᱟᱦᱮᱸ ᱠᱚᱜ-ᱟᱭ ᱡᱟᱦᱟᱸ ᱥᱮᱫ ᱠᱷᱚᱱ ᱜᱮ ᱵᱤᱱ ᱦᱮᱡ ᱠᱚᱜᱼᱟ ᱠᱷᱳᱡᱽ ᱛᱚᱞᱟᱥ ᱠᱚ ᱦᱟᱛᱟᱣ ᱠᱮᱵᱤᱱ ᱛᱮ ᱛᱟᱵᱤᱱᱟ ᱫᱟᱠᱟ ᱵᱤᱱ ᱡᱚᱢ ᱠᱮᱫᱟ ᱥᱮ ᱵᱟᱝ, ᱚᱠᱟ ᱛᱮᱵᱤᱱ ᱪᱟᱞᱟᱣ ᱞᱮᱱᱟ᱾ ᱦᱤᱛᱳᱜ ᱡᱩᱫᱤ ᱟᱭᱳ-ᱵᱟᱵᱟ ᱵᱟᱹᱱᱩᱜ ᱠᱚᱣᱟ ᱛᱤᱱᱟᱹᱜ ᱟᱹᱰᱤ ᱠᱚᱥᱴᱚ᱾
ᱦᱮᱸ ᱜᱚᱝᱠᱮ ᱟᱹᱰᱤ ᱠᱚᱥᱴᱚ᱾ ᱛᱤᱱ ᱫᱤᱱ ᱛᱟᱦᱮᱱᱟᱭ ᱥᱮ ᱜᱚᱝᱠᱮ ᱩᱱᱫᱤᱱ ᱫᱚ ᱠᱷᱟᱛᱤᱨᱟᱭ ᱵᱤᱱ᱾ ᱵᱩᱡᱽ ᱫᱟᱹᱵᱤᱱ ᱥᱮ ᱯᱚᱨᱮ ᱦᱸᱟᱜ ᱠᱷᱟᱡᱽ ᱵᱤᱱ ᱵᱩᱡᱷᱟᱹᱣᱟ ᱪᱮᱫ ᱠᱟ ᱵᱩᱡᱷᱟᱹᱜ-ᱟ ᱟᱭᱳ-ᱵᱟᱵᱟ ᱵᱟᱝ ᱛᱟᱦᱮᱸ ᱠᱟᱛᱮᱜ ᱜᱚᱝᱠᱮ᱾ ᱜᱚᱝᱠᱮ ᱡᱚᱠᱷᱚᱱ ᱟ ᱡᱟᱦᱟᱱᱟᱜ ᱠᱚ ᱵᱟᱢ ᱧᱟᱢᱟ ᱥᱮ ᱟᱹᱰᱤ ᱠᱷᱟᱨᱟᱯ ᱵᱩᱡᱷᱟᱹᱜ-ᱟ᱾
ᱦᱩᱸ᱾ ᱟᱞᱤᱧ ᱡᱚᱠᱷᱚᱱ ᱱᱚᱝᱠᱟ ᱜᱮ ᱵᱟᱹᱦᱩ ᱞᱤᱧ ᱟᱹᱜᱩ ᱞᱮᱫᱮᱭᱟ ᱥᱮ, ᱟᱭᱳ ᱫᱚ ᱪᱮᱫ ᱦᱚᱸ ᱵᱟᱭ ᱞᱟᱹᱭ ᱞᱮᱫᱟ ᱵᱟᱵᱟᱣᱟᱜᱼᱼ ᱟᱨ ᱵᱟᱵᱟ ᱦᱚᱸ ᱪᱮᱫ ᱦᱚᱸ ᱵᱟᱭ ᱞᱟᱹᱭ ᱞᱮᱫᱟᱭ ᱟᱨ-ᱼ ᱠᱤ ᱵᱟᱦᱩ ᱡᱟᱦᱟᱸᱭ ᱵᱟᱦᱩᱞᱤᱧ ᱟᱹᱜᱩ ᱞᱮᱫᱮᱭᱟ ᱩᱱᱤ ᱦᱚᱸ ᱟᱡᱽ ᱨᱮᱱ ᱜᱤᱫᱽᱨᱟᱹ ᱞᱮᱠᱟ ᱢᱟᱱᱟᱣ ᱞᱮᱫᱮᱭᱟᱭ᱾
ᱦᱮᱸ ᱟᱪᱪᱷᱟ ᱜᱚᱝᱠᱮ ᱟᱞᱤᱧ ᱦᱚᱸᱛᱚ ᱜᱚᱝᱠᱮ ᱚᱝᱠᱟ ᱜᱮ ᱦᱤᱛᱳᱜ ᱥᱚᱢᱚᱥᱥᱟ ᱨᱮᱞᱤᱝ ᱯᱟᱲᱟᱜ ᱫᱚᱞᱤᱧ ᱯᱟᱲᱟᱜ ᱜᱮᱭᱟ᱾ ᱡᱚᱠᱷᱚᱱ ᱜᱚᱝᱠᱮ ᱟᱹᱵᱤᱱ ᱛᱚᱨᱮᱱ ᱛᱚ ᱟᱭᱳᱼᱵᱟᱵᱟ ᱦᱮᱱᱟᱜ ᱠᱚᱣᱟ ᱵᱟᱲᱟᱭ ᱜᱮᱭᱟᱵᱤᱱ ᱯᱚᱭᱥᱟ ᱫᱮᱱ ᱢᱟᱱᱮ ᱜᱮᱠᱚ ᱮᱢᱟ ᱵᱤᱱᱟ ᱵᱟᱝ? ᱛᱚ ᱟᱹᱞᱤᱧ ᱫᱚ ᱯᱚᱭᱥᱟ ᱠᱷᱚᱭ ᱦᱚᱲ ᱜᱮ ᱵᱟᱹᱱᱩᱜ ᱠᱚ ᱛᱟᱞᱤᱧᱟ ᱵᱩᱡᱽ ᱫᱟᱵᱤᱱ ᱛᱚ᱾ ᱚᱱᱟ ᱦᱚᱛᱮᱫ ᱛᱤᱧ ᱞᱟᱹᱭᱟ ᱜᱚᱝᱠᱮ ᱭᱳ ᱵᱟᱵ ᱛᱤᱱ ᱫᱤᱱᱮ ᱛᱟᱦᱮᱱᱟ ᱥᱮ ᱩᱱᱫᱤᱱ ᱫᱚ ᱟᱹᱰᱤ ᱱᱟᱯᱟᱭ ᱛᱮ ᱠᱟᱭᱨᱟ ᱠᱟᱴᱟᱜ-ᱟ᱾ ᱱᱟᱯᱟᱭ ᱛᱮ ᱛᱤᱨᱮᱵᱤᱱ ᱪᱮᱫ ᱵᱤᱱ ᱢᱚᱱᱮᱭᱟ ᱚᱱᱟ ᱜᱮᱵᱤᱱ ᱠᱚᱨᱟᱣ ᱫᱟᱲᱮᱭᱟᱜ-ᱟ, ᱡᱟᱦᱟᱸ ᱥᱮᱫ ᱜᱮᱵᱤᱱ ᱪᱟᱞᱟᱣ ᱫᱟᱲᱮᱭᱟᱜᱼᱟ᱾ ᱛᱤᱱ ᱫᱤᱱ ᱢᱮᱱᱟᱭᱟ ᱩᱱᱫᱤᱱ ᱫᱚ ᱠᱟᱹᱡᱽ ᱠᱷᱟᱹᱛᱤᱨᱟᱭ ᱵᱤᱱ᱾
ᱦᱩᱸ ᱟᱨ ᱡᱩᱫᱤ ᱵᱤᱱ ᱡᱟᱦᱟᱭ ᱨᱩᱣᱟᱹ ᱢᱩᱣᱟᱹᱼᱼ ᱨᱩᱣᱟᱹ-ᱢᱩᱣᱟᱹ ᱚᱠᱚᱭ ᱧᱮᱞ ᱵᱤᱱᱟᱭ ᱟᱭᱳ ᱵᱟᱵᱟ ᱛᱟᱦᱮᱸ ᱞᱮᱱ ᱠᱷᱟᱱ ᱯᱟᱥᱮᱨᱮ ᱥᱟᱨᱟᱫᱤᱱᱮ ᱦᱚᱨᱦᱚ ᱠᱟᱵᱤᱱᱟᱭ᱾
ᱦᱳᱭ ᱛᱚᱝ ᱜᱚᱝᱠᱮ
ᱠᱩᱞᱤ ᱵᱤᱱᱟᱭ ᱫᱟᱠᱟ ᱵᱤᱱ ᱡᱚᱢ ᱠᱮᱫᱟ ᱥᱮ ᱵᱟᱝ᱾
ᱟᱸ ᱟᱨ ᱜᱚᱝᱠᱮ ᱦᱩᱭᱩᱜ ᱠᱟᱱᱟ ᱟᱭᱳ ᱵᱟᱵᱟ ᱫᱚ ᱟᱱ ᱢᱟᱱᱮ ᱩᱝᱠᱩ ᱫᱚ ᱰᱤᱞᱤ ᱫᱚ ᱵᱟᱠᱚ ᱛᱟᱦᱮᱱ ᱜᱮᱭᱟ ᱵᱟᱲᱟᱭ ᱜᱮᱭᱟ ᱵᱤᱱ ᱛᱚ ᱡᱟᱦᱟᱸ ᱛᱤᱱᱟᱹᱜ ᱫᱤᱱ ᱛᱟᱦᱮᱱᱟ ᱩᱱ ᱫᱤᱱ ᱫᱚ ᱠᱟᱹᱡᱽ ᱮ ᱧᱮᱞᱟᱭ ᱵᱤᱱ ᱜᱮ ᱯᱩᱛᱟᱹ ᱯᱩ ᱩᱸ ᱯᱩᱨᱟᱹ ᱫᱤᱱ ᱛᱚ ᱵᱟᱭ ᱛᱟᱦᱮᱸ ᱫᱟᱲᱮᱜ ᱜᱮᱭᱟ ᱵᱟᱲᱟᱭ ᱜᱮᱭᱟ ᱵᱤᱱ ᱡᱷᱚᱛᱚ ᱦᱚᱲ ᱜᱮ ᱟᱵᱚ ᱦᱚᱸ ᱵᱟᱵᱚᱱ ᱛᱟᱦᱮᱸ ᱫᱟᱲᱮᱭᱟᱜᱼᱟ᱾
ᱦᱳᱭ ᱾
ᱟᱵᱚ ᱪᱷᱟᱲᱟ ᱚᱠᱟᱞᱮᱠᱟ ᱚᱝᱠᱟ ᱫᱚ ᱦᱩᱭᱩᱜ ᱜᱮᱭᱟ ᱜᱚᱝᱠᱮ ᱾ ᱱᱤᱛᱚᱜ ᱛᱤᱱ ᱫᱤᱱ ᱦᱮᱱᱟᱭᱟ ᱱᱤᱜ ᱱᱤᱭᱟᱹ ᱜᱷᱟᱹᱲᱤᱡᱽ ᱛᱮ ᱾ ᱛᱮᱦᱮᱧ ᱜᱟᱯᱟ ᱤᱫᱽᱨᱚᱜ ᱟᱞᱮ ᱥᱮᱫ ᱜᱮ ᱮᱸᱼᱼ ᱟᱨᱵᱤᱱ ᱧᱮᱞ ᱵᱤᱱ ᱩᱱᱤ ᱦᱚᱲ ᱛᱮᱦᱮᱧ ᱦᱮᱱᱟᱭᱟ ᱜᱟᱯᱟ ᱵᱟᱹᱱᱩᱜ ᱮᱭᱟ ᱜᱚᱝᱠᱮ ᱾ ᱚᱝᱠᱟᱱ ᱠᱮᱥᱚᱜ
ᱠᱚᱥᱴᱚ ᱫᱚ ᱵᱩᱡᱷᱟᱹᱜᱼᱟ ᱜᱚᱢᱠᱮ ᱠᱤᱱᱛᱩ ᱟᱫᱚ ᱚᱱᱟ ᱠᱚ ᱯᱟᱨᱚᱢ ᱠᱟᱛᱮᱜ ᱞᱟᱦᱟ ᱪᱟᱞᱟᱜ ᱦᱩᱭᱩᱜᱼᱟ ᱦᱮᱸ ᱵᱟᱝ ᱾
ᱦᱚᱸ ᱚᱱᱟ ᱠᱚ ᱯᱟᱨᱚᱢ ᱠᱟᱛᱮᱜ ᱞᱟᱦᱟ ᱪᱟᱞᱟᱱ ᱜᱮ ᱵᱮᱴᱟᱨᱚᱜᱼᱟ ᱠᱟᱨᱚᱱ ᱩᱱᱟᱹᱜ ᱩᱭᱦᱟᱹᱨ ᱞᱮᱠᱷᱟᱱ ᱛᱚ ᱵᱟᱝ ᱜᱟᱱᱚᱜᱼᱟ ᱜᱚᱝᱠᱮ ᱦᱮᱞᱳ ᱾ ᱢᱚᱱᱮ ᱠᱟᱫᱟᱭ ᱛᱚ ᱛᱟᱭᱱᱚᱢ ᱥᱮᱫ ᱩᱭᱦᱟᱹᱨ ᱠᱟᱛᱮᱫ ᱞᱟᱵᱷᱽ ᱵᱟᱹᱱᱩᱜᱼᱟ ᱾ ᱦᱮᱸ ᱞᱟᱦᱟ ᱥᱮᱫ ᱜᱮ ᱱᱤᱛᱚᱜ ᱫᱚ ᱢᱚᱦᱰᱟᱭ ᱦᱩᱭᱩᱜᱼᱟ ᱜᱚᱝᱠᱮ ᱾
ᱦᱳᱭ ᱦᱳᱭ ᱾
ᱛᱟᱦᱞᱮ ᱜᱚᱝᱠᱮ ᱛᱤᱱ ᱥᱮᱫ ᱞᱟᱝ ᱪᱟᱞᱟᱜᱼᱟ ᱵᱷᱤᱰᱭᱳ ᱛᱩᱞᱟᱹᱣ ᱫᱚ?
ᱦᱩᱸ ᱪᱟᱞᱟᱜ ᱟᱞᱟᱝ ᱾ ᱟᱨ ᱢᱤᱫ ᱜᱷᱟᱹᱲᱤᱡ ᱯᱚᱨ ᱠᱟᱛᱮ ᱛᱟᱦᱞᱮ ᱜᱚᱢᱠᱮ ᱫᱟᱬᱟᱱ ᱞᱟᱝ ᱪᱟᱞᱟᱣ ᱠᱚᱜ ᱫᱚ ᱾
ᱚᱠᱟ ᱥᱮᱫ ᱞᱟᱝ ᱪᱟᱞᱟᱣ ᱠᱚᱜ ᱫᱚ ᱾
ᱫᱟ ᱤᱭᱟᱹ ᱥᱮᱫ ᱞᱟᱝ ᱪᱟᱞᱟᱣ ᱠᱚᱜᱼᱟ ᱡᱟᱦᱟᱸ ᱢᱩᱠᱩᱴᱢᱩᱱᱤᱯᱩᱨ ᱥᱮᱫ ᱾
ᱢᱩᱠᱩᱴᱢᱩᱱᱤᱯᱩᱨ ᱥᱮᱫ ᱟᱪᱪᱷᱟ ᱜᱚᱢᱠᱮ ᱤᱧ ᱢᱤᱫ ᱫᱤᱱᱚᱜ ᱴᱷᱤᱠ ᱴᱟ ᱟᱪᱪᱷᱟ ᱾ ᱛᱤᱥᱚᱜ ᱦᱚᱸ ᱤᱧ ᱫᱟᱫᱩ ᱛᱟᱹᱠᱤᱱ ᱚᱠᱟ ᱥᱮᱫ ᱪᱚ ᱵᱟᱹᱹᱠᱤᱱ ᱪᱟᱞᱟᱜᱼᱟ ᱦᱮᱸ ᱜᱚᱢᱠᱮ ᱮ ᱥᱚᱢᱵᱟᱨ ᱞᱮᱠᱟᱱᱟᱜ ᱫᱤᱱ ᱨᱮᱞᱟᱝ ᱪᱟᱞᱟᱜᱼᱟ᱾ ᱛᱟᱯᱚᱨᱮ ᱚᱱᱛᱮ ᱫᱚ ᱦᱩᱭᱩᱜ ᱠᱟᱱᱟ ᱵᱷᱳᱞᱮ ᱵᱟᱵᱟ ᱡᱟᱦᱟᱸ ᱵᱷᱚᱠᱛᱚ ᱠᱚ ᱛᱟᱦᱮᱱᱟ ᱾ ᱚᱱᱟ ᱢᱩᱠᱩᱴᱢᱩᱱᱤ ᱠᱷᱚᱱᱟᱜ ᱫᱟᱜ ᱠᱚ ᱟᱹᱜᱩᱭ ᱜᱮᱭᱟ ᱜᱚᱢ ᱜᱚᱢᱠᱮ ᱵᱩᱡ ᱫᱟᱢ ᱛᱟᱦᱞᱮ ᱩᱱ ᱥᱚᱢᱚᱭ ᱫᱚ ᱯᱩᱞᱤᱥ ᱵᱟᱠᱚ ᱥᱟᱥᱟᱵ ᱜᱮᱭᱟ ᱜᱚᱢᱠᱮ ᱩᱱ ᱥᱚᱢᱚᱭ ᱡᱩᱫᱤ ᱞᱟᱝ ᱪᱟᱞᱟᱜᱼᱟ ᱟᱞᱟᱝ ᱚᱠᱚᱭ ᱪᱤᱞᱤ ᱦᱚᱸ ᱵᱟᱠᱚ ᱥᱟᱵ ᱫᱟᱲᱮᱭᱟᱞᱟᱝᱟ ᱾ ᱢᱩᱠᱩᱴᱢᱩᱱᱤ ᱯᱩᱨᱟᱹ ᱦᱟᱸᱰᱮ ᱫᱷᱟᱹᱵᱤᱡ ᱦᱚᱸ ᱜᱟᱹᱰᱤ ᱞᱟᱝ ᱤᱫᱤ ᱫᱟᱲᱮᱭᱟᱜᱼᱟ ᱵᱟᱠᱷᱟᱱ ᱜᱚᱢᱠᱮ ᱡᱚᱠᱷᱚᱱ ᱚᱱᱮ ᱯᱤᱠᱱᱤᱠ ᱴᱟᱣᱤᱢ ᱠᱚᱨᱮ ᱥᱮ ᱩᱱᱫᱚ ᱦᱟᱸᱰᱮ ᱪᱮᱛᱟᱱ ᱯᱟᱲ ᱫᱷᱟᱹᱵᱤᱡ ᱫᱚ ᱵᱟᱠᱚ ᱨᱟᱠᱟᱵ ᱦᱚᱪᱚᱣᱟᱜ ᱜᱮᱭᱟ ᱜᱟᱹᱲᱤ ᱜᱚᱢᱠᱮ᱾
ᱦᱳᱭ ᱾
ᱥᱮ ᱜᱚᱢᱠᱮ ᱛᱟᱦᱞᱮ ᱢᱤᱫ ᱫᱤᱱ ᱵᱚᱱ ᱪᱟᱞᱟᱜᱼᱟ ᱦᱮᱸ ᱾
ᱦᱮᱸ ᱛᱟᱦᱞᱮ ᱢᱤᱫ ᱫᱷᱟᱣ ᱦᱚᱸ ᱧᱮᱞ ᱠᱟᱫᱟ ᱵᱤᱱ ᱥᱮ ᱵᱟᱝ ᱢᱩᱠᱩᱴᱢᱩᱱᱤᱯᱩᱨ ᱫᱚ?
ᱦᱮᱸ ᱜᱚᱢᱠᱮ ᱢᱤᱫ ᱫᱷᱟᱣ ᱫᱚ ᱪᱮᱫ ᱜᱚᱢᱠᱮ ᱚᱱᱠᱟ ᱛᱮᱫᱚ ᱦᱮᱸ ᱵᱩᱦᱩ ᱵᱟᱨ ᱞᱤᱧ ᱧᱮᱞ ᱟᱠᱟᱫᱟ ᱫᱚᱥ ᱵᱟᱨᱚ ᱵᱟᱨ ᱞᱤᱧ ᱧᱮᱞ ᱠᱟᱫᱟ ᱜᱚᱢᱠᱮ᱾